ᱦᱮᱞᱳ
ᱦᱮᱸ ᱜᱚᱝᱠᱮ ᱡᱚᱦᱟᱨ ᱜᱮ᱾
ᱡᱚᱦᱟᱨ ᱜᱮ ᱜᱚᱢᱠᱮ᱾
ᱡᱚᱦᱟᱨ ᱜᱮ᱾
ᱛᱚ ᱜᱚᱢᱠᱮ ᱛᱟᱦᱚᱞᱮ ᱚᱠᱟᱞᱮᱠᱟ ᱢᱮᱱᱟᱜ ᱵᱤᱱᱟ?
ᱜᱚᱢᱠᱮ ᱟᱹᱞᱤᱧ ᱫᱚ ᱟᱹᱰᱤ ᱱᱟᱯᱟᱭ ᱜᱮ ᱢᱮᱱᱟᱜ ᱞᱤᱧᱟᱹ ᱾ᱛᱚ ᱜᱚᱢᱠᱮ ᱟᱵᱮᱱ ᱜᱮ ᱪᱮᱫ ᱞᱮᱠᱟ ᱢᱮᱱᱟᱜ ᱵᱤᱱᱟ?
ᱟᱹᱞᱤᱧ ᱦᱚᱸ ᱟᱹᱰᱤ ᱵᱮᱥ ᱵᱟᱲᱟ ᱜᱮ ᱢᱮᱱᱟᱜ ᱞᱤᱧᱟ ᱜᱚᱝᱠᱮ᱾
ᱚ ᱟᱪᱪᱷᱟ ᱟᱪᱪᱷᱟ ᱟᱹᱰᱤ ᱱᱟᱯᱟᱭ ᱠᱟᱛᱷᱟ ᱠᱟᱱᱟ᱾
ᱛᱟᱦᱚᱞᱮ ᱜᱚᱝᱠᱮ ᱚᱠᱟ ᱞᱮᱠᱟ ᱡᱟᱹᱯᱩᱫ ᱦᱩᱭᱩᱜ ᱠᱟᱱᱟ ᱟᱯᱮ ᱥᱮᱫ ᱫᱚ?
ᱛᱚ ᱜᱚᱝᱠᱮ ᱡᱟᱹᱯᱩᱫ ᱫᱚ ᱟᱞᱮ ᱥᱮᱫ ᱫᱚ ᱟᱹᱰᱤ ᱡᱳᱨ ᱜᱮ ᱦᱩᱭᱩᱜ ᱠᱟᱱᱟ᱾ ᱫᱟᱜ ᱡᱟᱹᱯᱩᱫ ᱠᱚᱫᱚ ᱡᱟᱹᱲᱤ ᱦᱚᱸ ᱟᱹᱰᱤ ᱡᱳᱨ ᱡᱟᱹᱲᱤᱭᱮᱫ ᱠᱟᱱᱟ ᱠᱷᱟᱹᱞᱤ ᱫᱟᱜ ᱡᱟᱹᱲᱤ ᱟᱨᱚ ᱦᱚᱭ ᱜᱮ ᱦᱩᱭᱩᱜ ᱠᱟᱱᱟ ᱛᱚ ᱟᱯᱟᱛᱚᱛᱚ ᱱᱤᱛᱚᱜ ᱫᱚ ᱛᱷᱤᱨ ᱦᱟᱛᱟᱲ ᱠᱟᱜ ᱜᱮᱭᱟᱭ ᱾ ᱛᱚ ᱜᱚᱝᱠᱮ ᱟᱯᱮᱥᱮᱜ ᱠᱤ ᱦᱩᱭᱩᱜ ᱠᱟᱱᱟ ᱥᱮ?
ᱦᱮᱸ ᱜᱚᱝᱠᱮ ᱟᱞᱮ ᱥᱮᱫ ᱦᱚᱸ ᱛᱮᱦᱮᱧ ᱫᱚ ᱫᱚᱢᱮ ᱜᱮ ᱡᱟᱹᱲᱤ ᱜᱚᱫ ᱠᱮᱫᱟ᱾
ᱟᱪᱪᱷᱟ-ᱟᱪᱪᱷᱟ
ᱛᱟᱦᱚᱞᱮ ᱜᱚᱢᱠᱮ ᱛᱮᱦᱮᱸᱧ ᱫᱚ ᱛᱮᱦᱮᱧ ᱫᱚ ᱱᱚᱜ-ᱚᱭ ᱟᱵᱚᱣᱟᱜ ᱡᱤᱭᱚᱱ ᱨᱮᱼᱼ ᱢᱟᱱᱮ ᱟᱞᱟᱝ ᱛᱤᱱᱟᱹᱜ ᱜᱚᱴᱟᱝ ᱡᱟᱭᱜᱟ ᱞᱟᱝ ᱫᱟᱬᱟ ᱠᱟᱫᱟ ᱦᱚᱸᱜ-ᱚ ᱱᱚᱣᱟ ᱱᱤᱭᱟᱹᱜᱮ ᱠᱟᱹᱴᱤᱡ ᱞᱟᱝ ᱨᱚᱯᱚᱲ ᱞᱮᱱᱜᱮ᱾ ᱫᱟᱬᱟᱱ ᱡᱟᱭᱜᱟ ᱱᱤᱭᱮ ᱠᱟᱹᱴᱤᱡᱼᱼ
ᱟᱹᱰᱤ ᱱᱟᱯᱟᱭ ᱠᱟᱛᱷᱟ ᱠᱟᱱᱟ ᱟᱹᱰᱤ ᱱᱟᱯᱟᱭ ᱦᱮᱸ ᱮᱠᱫᱚᱢ᱾
ᱟᱹᱵᱤᱱ ᱜᱤᱧ ᱠᱩᱞᱤᱭᱮᱫ ᱵᱤᱱᱟᱜ ᱛᱟᱦᱚᱞᱮ ᱜᱚᱢᱠᱮ ᱟᱹᱵᱤᱱ ᱫᱚ ᱚᱠᱟ ᱠᱚᱨᱮᱫ ᱫᱟᱬᱟᱱ ᱵᱤᱱ ᱥᱮᱱᱠᱟᱱ ᱛᱮ?
ᱛᱚ ᱜᱚᱝᱠᱮ ᱟᱹᱰᱤ ᱱᱟᱯᱟᱭ ᱠᱟᱛᱷᱟ ᱠᱩᱠᱞᱤ ᱠᱟᱱᱟ, ᱛᱚ ᱜᱚᱢᱠᱮ ᱞᱟᱹᱭ ᱞᱮᱠᱷᱟᱱ ᱟᱹᱞᱤᱧ ᱫᱚᱼᱼ ᱵᱮᱥᱤᱨᱮ ᱚᱱᱠᱟ ᱫᱚ ᱵᱟᱹᱞᱤᱧ ᱪᱟᱞᱟᱣ ᱠᱟᱱ ᱨᱮᱦᱚᱸᱼᱼ ᱚᱱᱠᱟ ᱡᱟᱭᱜᱟ ᱫᱚ ᱛᱚ ᱞᱟᱹᱭ ᱞᱮᱠᱷᱟᱱᱼᱼ ᱟᱸᱻ ᱱᱚᱜ-ᱚᱭ ᱟᱹᱞᱤᱧ ᱞᱤᱧ ᱦᱮᱡ ᱠᱟᱱᱟ ᱢᱮᱫᱽᱱᱤᱯᱩᱨ ᱡᱮᱞᱟ ᱥᱮᱫ᱾ ᱥᱮ ᱠᱳᱞᱠᱟᱛᱟ ᱥᱮ ᱦᱟᱣᱲᱟ ᱞᱟᱹᱭ ᱞᱮᱠᱷᱟᱱ᱾ ᱟᱨ ᱫᱟᱨᱡᱤᱞᱤᱝ ᱱᱤᱭᱟᱹ ᱠᱚᱨᱮ ᱜᱮ ᱟᱹᱞᱤᱧ ᱫᱚᱞᱤᱧ ᱪᱟᱞᱟᱣ ᱠᱟᱱᱟ ᱫᱟᱬᱟᱱ᱾ ᱚᱱᱛᱮᱱᱟᱜ ᱡᱟᱭᱜᱟ ᱠᱚᱦᱚᱸᱼᱼ ᱟᱹᱰᱤ ᱱᱟᱯᱟᱭ ᱜᱤ ᱟᱹᱰᱤ ᱱᱟᱯᱟᱭ ᱜᱤ ᱵᱩᱡᱷᱟᱹᱜ-ᱟ ᱚᱱᱛᱮᱱᱟᱜ ᱡᱟᱭᱜᱟ ᱠᱚᱨᱮ ᱦᱚᱸ ᱫᱟᱬᱟ ᱵᱟᱲᱟᱭ ᱧᱮᱞ ᱠᱚᱨᱮᱼᱼ
ᱛᱚ ᱜᱚᱝᱠᱮ ᱟᱵᱮᱱ ᱵᱮᱱ ᱞᱟᱹᱭ ᱞᱮᱠᱷᱟᱱ ᱟᱹᱰᱤ ᱱᱟᱯᱟᱭ ᱠᱚᱜ-ᱟ ᱚᱠᱟ ᱠᱚᱨᱮ ᱵᱮᱱ ᱪᱟᱞᱟᱣ ᱠᱟᱱᱟ?
ᱦᱮᱸ ᱜᱚᱝᱠᱮ ᱟᱹᱞᱤᱧ ᱞᱟᱹᱭ ᱞᱮᱠᱷᱟᱱ ᱟᱹᱞᱤᱧ ᱫᱚ ᱱᱚᱱᱛᱮ ᱞᱟᱹᱭ ᱜᱟᱱᱚᱜ-ᱟᱼᱼ ᱢᱩᱠᱩᱴᱢᱩᱱᱤ-ᱯᱩᱨ ᱰᱮᱢ, ᱟᱡᱳᱫᱤᱭᱟᱹ ᱟᱡᱳᱫᱤᱭᱟᱹ ᱵᱩᱨᱩ ᱛᱟᱯᱚᱨ ᱚᱱᱛᱮ ᱫᱤᱜᱷᱟ᱾ ᱟᱨᱦᱚᱸ ᱡᱟᱦᱟ ᱫᱚ ᱦᱟᱣᱲᱟ ᱵᱤᱨᱤᱡᱽ ᱮᱢᱟᱱ ᱠᱚᱼᱼ
ᱟᱪᱪᱷᱟ-ᱟᱪᱪᱷᱟ ᱟᱹᱰᱤ ᱱᱟᱯᱟᱭ ᱠᱟᱛᱷᱟ᱾
ᱟᱞᱮ ᱜᱚᱝᱠᱮ ᱟᱵᱤᱱ ᱡᱮ ᱱᱜᱭ ᱡᱮ ᱢᱤᱫᱱᱟᱯᱩᱨ ᱵᱤᱱ ᱞᱮᱜ ᱫᱚᱵᱤᱱ ᱦᱮᱡ ᱠᱟᱱᱟ ᱫᱟᱬᱟᱱ ᱱᱚᱛᱮᱼᱼ ᱛᱟᱞᱦᱮ ᱱᱚᱱᱛᱮᱱᱟᱜ ᱠᱟᱹᱴᱤᱡᱼᱼ
ᱦᱚᱭ ᱦᱤᱸᱥᱤᱫ ᱠᱚ ᱥᱮ ᱱᱚᱛᱮᱱᱟᱜ ᱟᱹᱲᱤᱪᱟᱹᱲᱤ ᱠᱚ ᱚᱠᱟ ᱞᱮᱠᱟ ᱵᱤᱱ ᱵᱩᱡᱷᱟᱹᱣ ᱠᱮᱫᱟ ᱜᱚᱝᱠᱮ?
ᱛᱚ ᱜᱚᱝᱠᱮ ᱱᱚᱱᱛᱮ ᱱᱟᱜᱼᱼ ᱦᱚᱭ ᱦᱤᱸᱥᱤᱫ ᱠᱚᱫᱚ ᱟᱹᱰᱤ ᱱᱟᱯᱟᱭ ᱟᱹᱰᱤ ᱪᱚᱨᱚᱠ ᱜᱮᱞᱤᱧ ᱵᱩᱡᱷᱟᱹᱣ ᱠᱮᱫᱟ ᱱᱚᱱᱛᱮᱱᱟᱜ ᱡᱟᱭᱜᱟ ᱨᱮᱼᱼ ᱟᱹᱰᱤ ᱨᱚᱠᱚᱢ ᱟᱹᱰᱤ ᱨᱚᱠᱚᱢ ᱡᱤᱱᱤᱥ ᱧᱟᱢᱚᱜ-ᱟ, ᱟᱨ ᱥᱩᱡᱳᱜᱽ ᱥᱩᱵᱤᱫᱟ ᱦᱚᱸ ᱟᱹᱰᱤ ᱜᱟᱱ ᱜᱤ ᱢᱮᱱᱟᱜ-ᱟ᱾ ᱛᱚ ᱧᱮᱞ ᱞᱮᱠᱷᱟᱱ ᱱᱚᱱᱛᱮ ᱟᱹᱰᱤ ᱨᱚᱠᱚᱢ ᱱᱮᱝᱠᱟᱼᱼ ᱟᱹᱰᱤ ᱫᱤᱠ ᱥᱮᱫ ᱠᱷᱚᱱ ᱜᱮᱞᱤ ᱧᱮᱞ ᱟᱠᱟᱫᱟ ᱛᱟᱦᱮᱱ ᱛᱷᱮᱠᱮ, ᱥᱮ ᱡᱚᱢᱟᱜ ᱧᱩᱣᱟᱜ ᱛᱷᱮᱠᱮᱼᱼ ᱵᱳᱭ ᱠᱚᱦᱚᱸ ᱟᱹᱰᱤ ᱨᱚᱠᱚᱢ ᱟᱹᱰᱤ ᱨᱚᱠᱚᱢ ᱧᱟᱢᱚᱜ-ᱟ ᱪᱮᱫ ᱞᱮᱠᱟᱱᱼᱼ ᱵᱳᱭ ᱚᱝᱠᱟᱱᱟᱜ ᱜᱤ ᱧᱟᱢᱚᱜ-ᱟ᱾ ᱢᱟᱱᱮᱼᱼ ᱚᱝᱠᱟᱱᱟᱜ ᱚᱵᱷᱟᱵᱽ ᱵᱟᱹᱱᱩᱜ ᱟ ᱱᱤᱭᱟᱹ ᱱᱚᱱᱛᱮᱱᱟᱜ ᱡᱟᱭᱜᱟ ᱨᱮ᱾ ᱟᱨ ᱦᱚᱭ ᱦᱤᱥᱤᱫ ᱵᱚᱞᱛᱮ ᱜᱮᱞᱮ ᱱᱚᱱᱛᱮ ᱦᱚᱸ ᱵᱷᱟᱹᱜᱤ ᱧᱚᱜ ᱜᱮᱭᱟ᱾ ᱟᱨ ᱫᱟᱜ ᱦᱚᱸᱼᱼ ᱠᱷᱩᱵ ᱮᱠᱴᱟ ᱫᱟᱜ ᱦᱮᱸᱜ ᱠᱟᱱ ᱨᱮᱦᱚᱸ ᱡᱟᱹᱲᱤᱭᱮᱫ ᱠᱟᱱ ᱨᱮᱦᱚᱸᱭ ᱤᱱᱟᱹᱜ ᱫᱚ ᱚᱝᱠᱟ ᱫᱚ ᱵᱟᱢ ᱯᱟᱞ, ᱪᱟᱜ ᱥᱮᱼᱼ ᱞᱮ ᱞᱮᱠᱷᱟᱱ ᱱᱚᱱᱛᱮᱼᱼ ᱵᱷᱟᱹᱜᱤ ᱜᱤᱼᱼ ᱟᱨ ᱱᱚᱱᱛᱮ ᱱᱟᱜ ᱡᱟᱦᱟᱸ ᱟᱨᱦᱚᱸ ᱢᱮᱱᱟ ᱟᱹᱞᱤᱧ ᱟᱸᱡᱚᱢ ᱠᱟᱫᱟ ᱱᱚᱱᱛᱮᱱᱟᱜᱼᱼ ᱢᱤᱫᱽᱱᱤᱯᱩᱨ ᱥᱮᱜ ᱨᱮᱼᱼ ᱵᱟᱦᱟ ᱯᱚᱨᱚᱵ ᱦᱩᱭᱱᱟ ᱟᱹᱰᱤ ᱱᱟᱯᱟᱭ ᱟᱹᱰᱤ ᱪᱚᱨᱚᱠ ᱞᱤᱧ ᱵᱩᱡᱷᱟᱹᱣ ᱠᱮᱫᱟ᱾ ᱢᱟᱱᱮ ᱨᱟᱹᱥᱠᱟᱹ ᱞᱤᱧ ᱵᱩᱡᱷᱟᱹᱣ ᱠᱮᱫᱟ ᱱᱚᱱᱛᱮᱱᱟᱜ ᱡᱟᱦᱟᱸ ᱫᱤᱥᱚᱢ ᱧᱮᱞᱛᱮ᱾
ᱛᱟᱦᱞᱮ ᱜᱚᱝᱠᱮᱼᱼ ᱤᱡᱟᱹ ᱛᱟᱞᱦᱮ ᱫᱟᱬᱟᱱ ᱠᱚ ᱪᱟᱞᱟᱜ ᱠᱤ ᱵᱷᱟᱜᱮᱭᱟ ᱥᱮ ᱵᱟᱝ ᱵᱷᱟᱜᱮᱭᱟ ᱟᱹᱵᱤᱱᱟᱜ ᱢᱚᱛᱼᱼ ᱛᱮᱫᱚ ᱪᱮᱫ ᱵᱤᱱ ᱞᱟᱹᱭ ᱮᱫᱟ?
ᱟᱹᱞᱤᱧᱟᱜ ᱢᱚᱱ ᱛᱮᱫᱚ ᱦᱩᱭᱩᱜ ᱠᱟᱱᱟᱻ ᱵᱷᱟᱜᱮ ᱵᱷᱟᱜᱮ ᱡᱟᱭᱜᱟ ᱨᱮ ᱫᱟᱬᱟᱱ ᱫᱚᱼᱼ ᱮᱠᱟᱞ ᱜᱮ ᱞᱟᱹᱠᱛᱤᱭᱟ ᱪᱟᱞᱟᱜ ᱫᱚ᱾ ᱪᱟ ᱥᱮ ᱵᱷᱟᱜᱮ ᱵᱷᱟᱜᱮ ᱟᱵᱮᱱ ᱵᱮᱱ ᱞᱟᱹᱭ ᱠᱮ ᱞᱟᱠᱟ ᱢᱩᱠᱩᱴᱢᱩᱱᱤ ᱯᱩᱨ ᱛᱟᱯᱚᱨ ᱡᱟᱦᱟᱸ ᱟᱡᱫᱤᱭᱟᱹ ᱵᱩᱨᱩ ᱱᱚᱜ-ᱚ ᱱᱤᱭᱟᱹ ᱠᱚ ᱡᱟᱭᱜᱟ᱾ ᱱᱚᱜ-ᱚ ᱱᱤᱭᱟᱹ ᱠᱚ ᱡᱟᱭᱜᱟ ᱨᱮᱫᱚ ᱪᱟᱜ ᱥᱮ ᱧᱩᱛᱩᱢᱟᱱ ᱡᱟᱭᱜᱟ ᱠᱟᱱᱟ᱾ ᱟᱨ ᱱᱚᱸᱰᱮ ᱫᱚ ᱟᱹᱰᱤ ᱨᱚᱠᱚᱢ ᱟᱹᱰᱤ ᱨᱚᱠᱚᱢ ᱡᱤᱱᱤᱥ ᱠᱩ ᱵᱩᱡᱷᱟᱹᱣ ᱧᱟᱢᱚᱜ-ᱟ ᱪᱮᱫ ᱠᱩ ᱢᱮᱱᱟᱜ-ᱟ ᱵᱟᱹᱱᱩᱟ᱾ ᱱᱚᱜ-ᱚ ᱱᱤᱭᱟᱹ ᱠᱚ ᱡᱟᱭᱜᱟ ᱫᱚ ᱮᱠᱟᱞ ᱜᱮ ᱞᱟᱹᱠᱛᱤ ᱠᱟᱱᱟ᱾ ᱛᱚ ᱟᱹᱞᱤᱧ ᱫᱩᱞᱤᱧ ᱞᱟᱹᱭᱟ ᱡᱮ ᱡᱟᱦᱟᱸᱭ ᱠᱚᱠᱚ ᱪᱟᱞᱟᱜ-ᱟ ᱥᱮᱠᱚ ᱪᱟᱞᱟᱜ ᱞᱟᱹᱜᱤᱟ ᱱᱩᱠᱩ ᱫᱚ ᱧᱩᱛᱩᱢᱟᱱ ᱡᱟᱭᱜᱟ ᱥᱮ ᱟᱞᱤᱧ ᱞᱤᱧ ᱞᱟᱹᱭ ᱠᱮ ᱥᱮ ᱟᱵᱮᱱ ᱵᱮᱱ ᱞᱟᱹᱭ ᱠᱮᱫ ᱱᱚᱜ ᱚᱱᱠᱟᱱ ᱡᱟᱭᱜᱟ ᱨᱮᱫᱚ ᱮᱠᱟᱞ ᱜᱮ ᱞᱟᱹᱠ ᱛᱤ ᱠᱟᱱᱟ ᱟᱹᱞᱤᱧ ᱠᱷᱚᱱ ᱫᱚ ᱟᱹᱞᱤᱧ ᱥᱮᱫ ᱠᱷᱚᱱ ᱫᱚ᱾
ᱦᱳᱭ ᱜᱚᱢᱠᱮ ᱮᱠᱫᱚᱢ ᱟᱹᱰᱤ ᱟᱹᱰᱤ ᱪᱮᱫᱟᱜ ᱥᱮ ᱜᱚᱝᱠᱮ ᱚᱭ ᱟᱵᱚ ᱢᱟ ᱡᱷᱚᱛᱚ ᱜᱮ ᱟᱯᱟᱱ ᱟᱹᱯᱤᱱ ᱠᱟᱹᱢᱤ ᱨᱮ ᱵᱮᱥᱛᱚ ᱵᱚ ᱛᱟᱦᱮᱱᱟ᱾ ᱚᱠᱛᱚ ᱜᱮ ᱵᱟᱵᱚ ᱧᱟᱢᱟ ᱢᱮᱝᱠᱷᱟᱱ ᱢᱮᱫᱴᱟᱝ ᱥᱩᱫᱩ ᱟᱵᱚ ᱢᱟᱱᱢᱤ ᱡᱤᱭᱚᱱ ᱨᱮ ᱥᱩᱫᱩ ᱠᱟᱹᱢᱤ ᱞᱮᱠᱷᱟᱱ ᱫᱚ ᱟᱨ ᱵᱟᱭ ᱦᱩᱭᱩᱜᱟ ᱢᱚᱱᱮ ᱡᱤᱣᱤ ᱠᱚ ᱵᱮᱥ ᱵᱟᱭ ᱵᱩᱡᱷᱟᱹᱣᱟ ᱚᱱᱟ ᱠᱷᱟᱹᱛᱤᱨ ᱫᱟᱬᱟᱱ ᱪᱟᱞᱟᱣ ᱫᱚ ᱟᱹᱰᱤ ᱜᱮ ᱵᱷᱟᱜᱤ ᱡᱤᱱᱤᱥ ᱠᱟᱱᱟ᱾ ᱟᱹᱞᱤᱧᱟᱜ ᱢᱚᱛ ᱛᱮᱫᱚ ᱞᱟᱹᱭᱟ ᱪᱮᱫᱟᱜ ᱫᱟᱬᱟᱱ ᱚᱱᱛᱮ ᱱᱟᱜ ᱯᱚᱨᱤᱵᱮᱥ ᱠᱚᱵᱚᱱ ᱧᱮᱞ ᱟᱹᱜᱩᱭᱟ ᱡᱮ ᱚᱠᱟ ᱞᱮᱠᱟ ᱚᱱᱛᱮ ᱱᱟᱜ ᱠᱟᱞᱪᱟᱨ᱾ ᱴᱨᱮᱰᱤᱥᱚᱱᱟᱞ ᱨᱮᱱᱟᱜ ᱠᱟᱞᱪᱟᱞ ᱢᱟᱱᱮ ᱡᱟᱦᱟᱸ ᱞᱮᱠᱟ ᱧᱮᱞᱚᱜ ᱠᱟᱱᱟ ᱞᱟᱹᱭᱼᱞᱟᱠᱪᱟᱨ ᱟᱹᱨᱤᱪᱟᱹᱞᱤ ᱠᱚ ᱚᱱᱛᱮᱱᱟᱜ ᱵᱚᱱ ᱥᱮᱬᱟ ᱟᱹᱜᱩᱭᱟ ᱟᱵᱚ ᱦᱚᱸ᱾ ᱵᱷᱟᱜᱤ ᱵᱚ ᱵᱩᱡᱷᱟᱹᱣᱟ ᱚᱱᱟ ᱠᱷᱛᱤᱨ ᱟᱨ ᱞᱟᱹᱭ ᱞᱮᱠᱷᱟᱱ ᱢᱚᱱᱮ ᱡᱤᱣᱤ ᱦᱚᱸ ᱠᱟᱹᱴᱤᱡ ᱟᱹᱰᱤ ᱵᱷᱟᱜᱮ ᱵᱩᱡᱷᱟᱹᱜᱼᱟ ᱡᱮ ᱢᱤᱫᱴᱟᱝ ᱥᱟᱹᱨᱤ ᱜᱮ ᱱᱚᱜ ᱚᱱᱠᱟᱱ ᱡᱟᱭᱜᱟ ᱠᱚᱨᱮ ᱫᱟᱬᱟᱱ ᱥᱮᱱ ᱞᱮᱠᱷᱟᱱ ᱜᱚᱝᱠᱮ ᱟᱹᱰᱤ ᱜᱮ ᱱᱟᱯᱟᱭᱚᱜᱼᱟ᱾
ᱮᱠᱫᱚᱢ ᱮᱠᱫᱚᱢ ᱟᱹᱰᱤ ᱱᱟᱯᱟᱭ ᱠᱚᱜᱼᱟ, ᱟᱹᱰᱤ ᱱᱟᱯᱟᱭ ᱠᱚᱜᱼᱟ᱾
ᱟᱨ ᱥᱟᱱᱟᱢ ᱢᱟᱹᱱᱢᱤ ᱠᱚᱜᱮ ᱱᱚᱜᱼᱚ ᱱᱚᱣᱟ ᱤᱭᱟᱹ ᱫᱟᱬᱟᱱ ᱪᱟᱞᱟᱜ ᱫᱚ ᱟᱹᱰᱤ ᱜᱮ ᱞᱟᱹᱠᱛᱤ ᱢᱮᱱᱟᱜ ᱟᱠᱟᱫᱟ ᱥᱩᱫᱩ ᱟ ᱥᱩᱫᱩ ᱚᱱᱮ ᱟᱵᱚ ᱚᱲᱟᱜ ᱨᱮᱱᱟᱜ ᱯᱩᱱ ᱫᱮᱭᱟᱞ ᱵᱷᱤᱛᱤᱨ ᱨᱮ ᱛᱟᱦᱮᱸ ᱫᱚ ᱜᱚᱝᱠᱮ ᱵᱟᱝ ᱩᱪᱤᱛ ᱠᱟᱱᱟ ᱠᱟᱹᱴᱤᱡ ᱵᱟᱭᱨᱮ ᱥᱮᱫ ᱦᱚᱸ ᱪᱟᱞᱟᱣ ᱦᱩᱭᱩᱜᱼᱟ᱾ ᱵᱟᱭᱨᱮ ᱥᱮᱱᱟᱜ ᱡᱷᱚᱛᱚᱣᱟᱜ ᱜᱮ ᱥᱮᱬᱟ ᱟᱹᱜᱩ ᱫᱚᱨᱠᱟᱨ ᱠᱟᱱ ᱛᱟᱵᱚ ᱟᱵᱚᱣᱟᱜ ᱱᱚᱣᱟ ᱢᱟᱱᱢᱤ ᱡᱤᱭᱚᱱ ᱨᱮ᱾ ᱮᱠᱷᱚᱱ ᱱᱤᱛᱚᱜ ᱥᱮᱨᱢᱟᱦᱟ ᱟᱹᱨᱩ ᱯᱷᱮᱨᱟᱣ ᱤᱫᱤᱜ ᱠᱟᱱᱟ ᱢᱮᱱᱠᱷᱟᱱ ᱟᱵᱚ ᱡᱩᱫᱤ ᱵᱟᱵᱚ ᱩᱰᱩᱝ ᱵᱟᱲᱟ ᱚᱲᱟᱜ ᱠᱷᱚᱱ ᱮᱴᱟᱜ ᱦᱚᱲ ᱥᱟᱶ ᱵᱟᱵᱚ ᱨᱚᱲ-ᱟ ᱛᱟᱦᱚᱞᱮ ᱠᱷᱟᱱ ᱟᱵᱚ ᱪᱤᱠᱟᱹ ᱞᱮᱟᱛᱮ ᱱᱚᱣᱟ ᱥᱮᱨᱢᱟ ᱯᱟᱨᱚᱢ ᱤᱫᱤᱜ ᱠᱟᱱᱟ ᱟᱵᱚ ᱫᱚ ᱯᱟᱹᱦᱤᱞ ᱞᱮᱠᱟ ᱜᱮᱫᱵᱚ ᱛᱟᱦᱮᱸ ᱤᱫᱤᱜᱼᱟ᱾ ᱚᱱᱟᱛᱮ ᱟᱹᱞᱤᱧᱟᱜ ᱢᱚᱱ ᱛᱮᱫᱚ ᱞᱟᱹᱭᱟᱭ ᱜᱚᱢᱠᱮ ᱫᱟᱬᱟᱱ ᱪᱟᱞᱟᱣ ᱫᱚ ᱟᱹᱰᱤᱜᱮ ᱵᱮᱥᱟ᱾
ᱮᱠᱫᱚᱢ ᱜᱮ, ᱫᱟᱬᱟᱱ ᱪᱟᱞᱟᱜ ᱫᱚ ᱟᱹᱰᱤ ᱜᱮ ᱱᱟᱯᱟᱭᱟ᱾
ᱟᱹᱵᱤᱱ ᱜᱮ ᱞᱟᱹᱭᱵᱤᱱ ᱛᱟᱦᱚᱞᱮ ᱠᱷᱟᱱ᱾
ᱛᱚ ᱜᱚᱝᱠᱮ ᱞᱟᱹᱭ ᱢᱟ ᱟᱹᱰᱤ ᱱᱟᱯᱟᱭ ᱠᱟᱛᱷᱟ ᱵᱮᱱ ᱞᱟᱹᱭ ᱠᱮᱫᱟ ᱫᱟᱬᱟᱱ ᱪᱟᱞᱟᱜ ᱫᱚ ᱱᱟᱯᱟᱭ ᱠᱟᱱᱟ, ᱱᱤᱝᱠᱟ ᱯᱩᱱ ᱠᱚᱱᱟᱜ ᱥᱮ ᱪᱟᱨ ᱠᱚᱱᱟᱜ ᱢᱚᱫᱽᱫᱷᱮ ᱨᱮ ᱛᱟᱦᱮᱱ ᱫᱚ ᱵᱟᱝ ᱜᱮ ᱵᱷᱟᱹᱜᱤᱭᱟ᱾ ᱫᱟᱬᱟᱱ ᱪᱟᱞᱟᱣ ᱞᱮᱱᱠᱷᱟᱱ ᱫᱚ ᱪᱟᱜ ᱥᱮ ᱦᱚᱲᱢᱚ ᱦᱚᱸ ᱢᱟᱭᱤᱱᱰ ᱦᱚᱸ ᱯᱷᱨᱮᱥ ᱛᱟᱦᱮᱱᱟ᱾ ᱟᱨ ᱫᱤᱥᱚᱢ ᱡᱟᱭᱜᱟ ᱦᱚᱸ ᱧᱮᱞ ᱨᱮᱦᱚᱸ ᱵᱷᱟᱹᱜᱤ ᱵᱩᱡᱟᱹᱜ-ᱟ᱾ ᱡᱮ ᱦᱟᱯᱮᱱ ᱫᱤᱱ ᱨᱮ ᱢᱟᱹᱭ ᱵᱟᱹᱵᱩ ᱛᱟᱠᱚ ᱫᱚ ᱞᱟᱹᱭ ᱞᱟᱹᱭ ᱦᱚᱭᱩᱜᱼᱟ ᱡᱮ ᱟᱞᱮ ᱫᱚ ᱱᱚᱸᱰᱮ ᱞᱮ ᱪᱟᱞᱟᱣ ᱞᱮᱱᱟ᱾ ᱛᱤᱱᱟᱹᱜ ᱢᱚᱡᱽ ᱡᱟᱭᱜᱟ ᱥᱮ ᱱᱚᱰᱮ ᱫᱚ ᱱᱚᱝᱠᱟ ᱦᱩᱭᱩᱜᱼᱟ, ᱱᱚᱰᱮ ᱫᱚ ᱮ ᱵᱚᱸᱜᱟ ᱵᱩᱨᱩ ᱥᱮ ᱪᱤᱞᱤ ᱢᱟᱱᱮ ᱟᱹᱰᱤ ᱨᱚᱠᱚᱢ ᱡᱤᱱᱤᱥ ᱧᱮᱞ ᱜᱟᱱᱚᱜᱼᱟ᱾ ᱛᱚ ᱪᱟᱞᱟᱜ ᱯᱮ ᱱᱚᱸᱰᱮ ᱱᱤᱦᱟᱹᱛ ᱜᱮ᱾ ᱤᱱᱟᱹᱠᱷᱟᱱ ᱵᱮᱥ ᱜᱮᱯᱮ ᱵᱩᱡᱷᱟᱹᱣᱟ᱾ ᱛᱚ ᱱᱚᱝᱠᱟ ᱵᱮᱯᱟᱨ ᱠᱟᱱᱟ, ᱢᱟᱱᱮ ᱱᱤᱡᱮᱨᱟᱜ ᱦᱚᱸ ᱵᱷᱟᱹᱜᱤ ᱦᱩᱭᱩᱜᱼᱟ ᱟᱨ ᱯᱚᱨᱮ ᱨᱮᱦᱚᱸ ᱦᱚᱸᱲ ᱮᱢ ᱞᱟᱹᱭᱠᱚ ᱠᱷᱟᱱ ᱠᱟᱹᱴᱤᱡ ᱵᱷᱟᱹᱜᱤ ᱧᱚᱜ ᱠᱚ ᱵᱩᱡᱷᱟᱹᱣᱟ᱾ ᱡᱮ ᱵᱟᱝᱟ ᱱᱤᱭᱟᱹ ᱡᱟᱭᱜᱟ ᱨᱮᱫᱚ ᱵᱷᱟᱹᱜᱤ ᱡᱤᱱᱤᱥ ᱧᱮᱞ ᱡᱚᱝ ᱞᱮᱠᱟᱱ ᱢᱮᱱᱟᱜᱼᱟ᱾ ᱢᱚᱸᱡᱽ ᱮᱸ ᱡᱟᱭᱜᱟ ᱠᱟᱱᱟ ᱛᱚ ᱱᱚᱝᱠᱟ ᱵᱮᱯᱟᱨ ᱨᱮᱫᱚ ᱟᱹᱞᱤᱧ ᱛᱚᱠᱷᱚᱱ ᱫᱚᱞᱤᱧ ᱞᱟᱹᱭ ᱞᱮᱠᱷᱟᱱ ᱜᱚᱝᱠᱮ
ᱦᱮᱸ ᱜᱚᱝᱠᱮ ᱟᱹᱰᱤ ᱱᱟᱯᱟᱭ ᱜᱮ ᱛᱟᱦᱚᱞᱮ ᱜᱚᱝᱠᱮ ᱟᱹᱵᱤᱱ ᱵᱤᱱ ᱞᱟᱹᱭᱫᱟ ᱡᱮ ᱟᱹᱞᱤᱧ ᱫᱚ ᱦᱟᱣᱲᱟ ᱥᱮᱫ ᱫᱟᱬ ᱞᱤᱧ ᱪᱟᱞᱟᱣ ᱠᱟᱱᱟ ᱛᱟᱦᱚᱞᱮ ᱜᱚᱝᱠᱮ ᱦᱟᱣᱲᱟ ᱵᱨᱤᱡᱽ ᱨᱮᱫᱚ ᱠᱷᱩᱱᱴᱤ ᱠᱚ ᱢᱮᱱᱟᱜ ᱟᱠᱟᱫᱟ ᱥᱮ ᱵᱟᱝᱜᱮ? ᱚᱠᱟ ᱞᱮᱠᱟ ᱵᱤᱱ ᱧᱮᱞ ᱠᱮᱫᱟ ᱵᱤᱨᱤᱡᱽ?
ᱵᱨᱤᱡᱽ ᱨᱮᱫᱚ ᱠᱷᱩᱱᱴᱤ ᱫᱚ ᱞᱟᱛᱟᱨ ᱨᱮᱫᱚ ᱵᱟᱹᱱᱩᱜᱼᱟ ᱢᱩᱪᱟᱹᱫ ᱟᱨ ᱦᱟᱱᱟ ᱢᱩᱪᱟᱹᱫ ᱨᱮᱜᱮ ᱢᱮᱱᱟᱜᱼᱟ᱾ ᱛᱟᱞᱟ ᱨᱮᱫᱚ ᱯᱷᱟᱠᱟ ᱜᱮᱭᱟ ᱜᱚᱝᱠᱮ ᱛᱚ ᱞᱟᱹᱭ ᱞᱮᱠᱷᱟᱱ ᱥᱮᱫᱟᱭ ᱦᱚᱲ ᱜᱮ ᱱᱤᱭᱟᱹ ᱫᱚ ᱠᱷᱩᱱᱴᱤ ᱨᱮ
ᱢᱟᱱᱮ ᱵᱟᱹᱱᱩᱜᱼᱟ᱾ ᱛᱚ ᱟᱹᱞᱤᱧ ᱫᱚ ᱤᱱᱟᱹᱜ ᱛᱟᱦᱚ ᱤᱱᱟᱹᱜ ᱵᱟᱹᱞᱤᱧ ᱵᱟᱲᱟᱭ ᱨᱮᱦᱚᱸ ᱡᱟᱠ ᱡᱟᱦᱟᱸ ᱛᱤᱱᱟᱹᱜ ᱦᱚᱲᱟᱜ ᱠᱟᱛᱷᱟ ᱛᱮᱞᱤᱧ ᱟᱸᱡᱚᱢ ᱠᱟᱫᱟ ᱛᱚ ᱚᱸᱰᱮ ᱫᱚ ᱠᱷᱩᱱᱴᱤ ᱫᱚ ᱵᱟᱝ ᱛᱟᱦᱮᱸ ᱠᱟᱱᱟ ᱦᱟᱱᱟ ᱢᱩᱪᱟᱹᱫ ᱱᱤᱭᱟᱹ ᱢᱩᱪᱟᱹᱫ ᱨᱮᱜᱮ ᱛᱚ ᱜᱚᱝᱠᱮ ᱚᱱᱟ ᱱᱤᱭᱮ ᱛᱮ ᱵᱟᱲᱟᱭ ᱞᱮᱠᱷᱟᱱ ᱠᱟᱹᱴᱤᱡ ᱞᱟᱹᱭ ᱞᱮᱠᱷᱟᱱ ᱟᱹᱰᱤ ᱱᱟᱯᱟᱭ ᱠᱚᱜᱼᱟ
ᱦᱮᱸ ᱜᱚᱝᱠᱮ ᱟᱹᱞᱤᱧ ᱦᱚᱸ ᱠᱟᱹᱴᱤᱡ ᱠᱟᱹᱴᱤᱡ ᱫᱚᱞᱤᱧ ᱵᱟᱰᱟᱭᱟ ᱚᱱᱠᱟ ᱠᱚ ᱞᱟᱹᱭ ᱜᱮᱭᱟ ᱯᱟᱹᱦᱤᱞ ᱦᱟᱯᱲᱟᱢ ᱠᱚᱴᱷᱮᱱ ᱦᱚᱸ ᱟᱸᱡᱚᱢ ᱵᱟᱲᱟ ᱦᱩᱭ ᱠᱟᱱᱟ ᱡᱮ ᱱᱚᱜᱼᱚ ᱱᱚᱣᱟ ᱦᱟᱣᱲᱟ ᱵᱨᱤᱡ ᱫᱚ ᱫᱚ ᱟᱹᱰᱤ ᱯᱟᱹᱦᱤᱞ ᱨᱮᱠᱚ ᱵᱮᱱᱟᱣ ᱞᱮᱫ ᱛᱟᱦᱮᱸᱜᱟ ᱢᱮᱱᱠᱷᱟᱱᱜ ᱱᱚᱣᱟ ᱵᱨᱤᱡ ᱨᱮᱱᱟᱜ ᱫᱚ ᱠᱳᱱᱳ ᱠᱷᱩᱱᱴᱤ ᱵᱟᱹᱱᱩᱜᱼᱟ ᱞᱟᱹᱭᱟᱠᱚ ᱵᱟᱝᱢᱟ ᱞᱟᱦᱟ ᱛᱮᱫᱚ ᱱᱚᱣᱟ ᱚᱱᱟ ᱚᱱᱟ ᱚᱱᱟ ᱱᱟᱹᱭᱛᱮ ᱜᱟᱝ ᱱᱟᱹᱭᱛᱮ ᱟᱹᱰᱤ ᱥᱮᱬᱟ ᱥᱮᱬᱟ ᱡᱟᱦᱟᱡᱽ ᱠᱚ ᱪᱟᱞᱟᱜ ᱛᱟᱦᱮᱸᱱᱼᱟ ᱞᱮᱭ ᱛᱟᱦᱮᱸ ᱠᱚ ᱡᱮ ᱚᱱᱟᱛᱮ ᱟᱹᱰᱤᱜᱟᱱ ᱦᱚᱲᱜᱮ ᱮᱴᱟᱜ ᱫᱤᱥᱚᱢ ᱠᱷᱚᱱ ᱮᱴᱟᱜ ᱫᱤᱥᱚᱢ ᱠᱚ ᱵᱟᱹᱱᱤᱡᱽ ᱵᱮᱵᱽᱥᱟᱭᱮᱫ ᱛᱟᱦᱮᱸᱫᱼᱟ᱾ ᱮ ᱚᱱᱟ ᱠᱷᱟᱹᱛᱤᱨ ᱜᱮ ᱚᱸᱰᱮ ᱚᱱᱟ ᱫᱚ ᱵᱤᱨᱤᱡ ᱫᱚ ᱵᱟᱝ ᱛᱟᱦᱮᱸ ᱠᱟᱱᱟ ᱚᱱᱟ ᱫᱚ ᱜᱚᱝᱠᱮ ᱞᱟᱹᱭᱟ ᱟᱠᱚ ᱡᱮ ᱪᱟᱹᱵᱤ ᱥᱤᱥᱴᱮᱢ ᱛᱮ ᱠᱷᱩᱞᱟᱹᱜ ᱛᱟᱦᱮᱸᱜᱼᱟ ᱚᱱᱮ ᱪᱟᱹᱵᱤ ᱛᱮ ᱠᱷᱩᱞᱟᱹᱣ ᱞᱮᱠᱷᱟᱱ ᱜᱮ ᱚᱱᱟ ᱵᱨᱤᱡᱽ ᱫᱚ ᱟᱵᱟᱨ ᱟᱡ ᱛᱮᱜᱮ
ᱦᱩᱸ
ᱠᱷᱩᱞᱟᱹᱜᱼᱟ ᱟᱵᱟᱨ ᱡᱚᱠᱷᱚᱱ ᱡᱟᱦᱟᱡᱽ ᱯᱟᱨᱚᱢ ᱪᱟᱵᱟ ᱞᱮᱱ ᱟᱵᱟᱨ ᱞᱟᱹᱭ ᱟᱠᱚ ᱚᱱᱟ ᱵᱨᱤᱡ ᱟᱵᱟᱨ ᱪᱟᱹᱵᱤ ᱞᱮᱠᱷᱟᱱ ᱜᱮ ᱟᱵᱟᱨ ᱚᱱᱠᱟ ᱡᱚᱭᱮᱱ ᱨᱩᱣᱟᱹᱲᱚᱜ ᱛᱟᱦᱮᱸᱜᱼᱟ
ᱦᱮᱸ ᱮᱠᱫᱚᱢ ᱮᱠᱫᱚᱢ ᱦᱮᱸ ᱮᱠᱫᱚᱢ ᱟᱹᱰᱤ ᱡᱚᱛᱷᱟᱛ ᱠᱟᱛᱷᱟ ᱵᱮᱱ ᱞᱟᱹᱭ ᱟᱠᱟᱫᱟ ᱜᱚᱝᱠᱮ ᱟᱹᱰᱤ ᱱᱟᱯᱟᱭ ᱠᱟᱛᱷᱟ ᱱᱚᱝᱠᱟ ᱜᱮ ᱟᱹᱞᱤᱧ ᱦᱚᱸ ᱞᱤᱧ ᱟᱸᱡᱚᱢ ᱠᱟᱜ ᱜᱮᱭᱟ ᱛᱚ ᱤᱱᱟᱹᱜ ᱵᱟᱹᱞᱤᱧ ᱟᱸᱡᱚᱢ ᱟᱠᱟᱫ ᱨᱮᱦᱚᱸ ᱛᱷᱚᱲᱟ ᱛᱷᱚᱲᱟ ᱫᱚᱞᱤᱧ ᱟᱸᱡᱚᱢ ᱛᱤᱭᱟᱹᱜ ᱟᱠᱟᱜ ᱜᱮᱭᱟ
ᱛᱟᱦᱚᱞᱮ ᱜᱚᱝᱠᱮ ᱫᱚ ᱟᱹᱵᱤᱱ ᱵᱤᱱ ᱞᱟᱹᱭ ᱠᱮᱫ ᱫᱚ ᱡᱮ ᱱᱚᱜᱼᱚ ᱱᱚᱛᱮ ᱦᱮᱡ ᱠᱟᱛᱮᱫ ᱦᱮ ᱪᱮᱫ ᱯᱟᱛᱟ ᱯᱚᱨᱚᱵᱽ ᱠᱚᱵᱤᱱ ᱧᱮᱞ ᱠᱮᱫᱟ ᱛᱟᱦᱚᱞᱮ ᱚᱠᱟ ᱞᱮᱠᱟ ᱵᱤᱱ ᱵᱩᱡᱷᱟᱹᱣ ᱠᱮᱫᱟ ᱱᱚᱛᱮᱱᱟᱜ ᱯᱟᱛᱟ ᱯᱚᱨᱚᱵᱽ
ᱟᱹᱰᱤ ᱱᱟᱯᱟᱭ ᱠᱟᱛᱷᱟ ᱠᱟᱱᱟ ᱜᱚᱝᱠᱮ ᱛᱚ ᱟᱹᱞᱤᱧ ᱫᱚ ᱱᱚᱰᱮ ᱱᱚᱰᱮ ᱦᱮᱡ ᱠᱟᱛᱮᱫ ᱟᱹᱰᱤ ᱵᱟᱦᱟ ᱯᱚᱨᱚᱵᱽ ᱞᱤᱧ ᱧᱮᱞ ᱠᱮᱫᱟ ᱢᱚᱱᱮᱨᱮ ᱵᱟᱹᱞᱤᱧ ᱫᱤᱥ ᱦᱩᱫᱤᱥ ᱫᱟᱲᱮᱭᱟᱜ ᱠᱟᱱᱟ ᱟᱞᱮ ᱥᱮᱫ ᱜᱚᱝᱠᱮ ᱱᱤᱝᱠᱟᱹ ᱫᱚ ᱵᱟᱝ ᱦᱩᱭᱩᱜ ᱜᱮᱭᱟ ᱟᱞᱮ ᱥᱮᱫ ᱫᱚ ᱡᱮ ᱱᱚᱜ-ᱚᱭ ᱡᱮ ᱱᱚᱛᱮ ᱫᱚᱠᱚ ᱮᱱᱮᱡ-ᱟ ᱢᱚᱸᱡᱽ ᱜᱮ ᱛᱩᱢᱫᱟᱜ ᱴᱟᱢᱟᱠ ᱨᱮᱜᱽᱲᱟ ᱟᱛᱮᱫ ᱠᱚ ᱨᱩᱭᱟ ᱟᱹᱰᱤ ᱥᱟᱸᱜᱮ ᱛᱚ ᱟᱞᱮ ᱥᱮᱫ ᱫᱚ ᱚᱱᱠᱟ ᱮᱱᱮᱜ ᱥᱮ ᱱᱚᱝᱠᱟ ᱱᱟᱭᱤᱴ ᱢᱟᱱᱮ ᱯᱩᱨᱟᱹ ᱯᱷᱩᱞ ᱱᱟᱭᱤᱴ ᱵᱟᱝ ᱨᱮᱦᱚᱸ ᱚᱨᱫᱷᱮᱠ ᱱᱟᱭᱤᱴ ᱮᱱᱮ ᱟᱠᱚ ᱯᱟᱧᱪᱤ ᱵᱟᱸᱫᱮ ᱟᱛᱮ ᱟᱞᱮ ᱥᱮᱫ ᱫᱚ ᱯᱟᱹᱧᱪᱤ ᱫᱚᱠᱚ ᱵᱟᱸᱫᱮ ᱜᱮᱭᱟ ᱥᱮ ᱛᱩᱢᱫᱟᱜ ᱴᱟᱢᱟᱠ ᱫᱚᱠᱚ ᱨᱩᱭᱟ ᱠᱤᱱᱛᱩ ᱱᱚᱜᱚᱝ ᱠᱟ ᱡᱟᱸᱠ ᱡᱚᱢᱚᱠ ᱟᱛᱮᱫ ᱮᱱᱮᱡ ᱫᱚ ᱵᱟᱝᱜᱮ ᱦᱩᱭᱩ-ᱟ ᱟᱞᱮ ᱥᱮᱫ ᱫᱚ ᱟᱨ ᱱᱚᱱᱛᱮᱱᱟᱜ ᱧᱮᱞ ᱠᱟᱛᱮ ᱟᱹᱰᱤ ᱨᱟᱹᱥᱠᱟᱹ ᱟᱹᱰᱤ ᱵᱷᱟᱜᱤ ᱞᱤᱧ ᱵᱩᱡᱷᱟᱹᱣ ᱠᱮᱫᱟ᱾ ᱡᱮ ᱱᱤᱭᱟᱹ ᱧᱮᱞ ᱠᱟᱛᱮ ᱟᱨᱦᱚᱸ ᱢᱟᱱᱮ ᱫᱩᱵᱟᱨᱟ ᱡᱮᱢᱚᱱ ᱟᱹᱞᱤᱧ ᱞᱤᱧ ᱛᱟᱦᱮᱱ ᱢᱟ ᱱᱤᱝᱠᱟ ᱦᱚᱸᱞᱤᱧ ᱞᱟᱹᱭ ᱦᱚᱪᱚ ᱮᱫᱟ ᱡᱮ ᱵᱟᱝ ᱟ ᱤᱱᱟᱹᱜ ᱢᱚᱡᱽ ᱟᱹᱰᱤ ᱱᱟᱯᱟᱭ ᱦᱩᱭᱩᱜ ᱠᱟᱱᱟ ᱡᱮ ᱵᱟᱦᱟ ᱯᱚᱨᱚᱵᱽ ᱫᱚ ᱱᱚᱱᱛᱮᱱᱟᱜ ᱫᱤᱥᱚᱢ ᱫᱚ
ᱮᱠᱫᱚᱢ ᱜᱚᱢᱠᱮ ᱟᱹᱰᱤ ᱟᱹᱰᱤ ᱟᱹᱰᱤ ᱟᱹᱰᱤ ᱫᱟᱢᱟᱱ ᱠᱟᱛᱷᱟ ᱵᱤᱱ ᱞᱟᱹᱭ ᱠᱮᱫᱟ ᱥᱟᱹᱨᱤ ᱜᱮ ᱜᱚᱢᱠᱮ ᱮᱠᱫᱚᱢ ᱞᱟᱹᱭ ᱞᱮᱠᱷᱟᱱ ᱟᱵᱚ ᱱᱚᱣᱟ ᱥᱟᱶᱛᱟ ᱥᱚᱢᱟᱡᱽ ᱨᱮ ᱱᱚᱜ-ᱚᱭ ᱵᱟᱦᱟ ᱵᱚᱸᱜᱟ ᱯᱚᱨᱚᱵᱽ ᱠᱚ ᱟᱹᱰᱤ ᱥᱚᱨᱮᱥᱟᱜ ᱯᱚᱨᱚᱵᱽ ᱠᱟᱱ ᱛᱟᱵᱚᱱᱟ ᱱᱚᱜ-ᱚ ᱱᱚᱣᱟ ᱵᱚᱸᱜᱟ ᱵᱩᱨᱩ ᱠᱚᱫᱚ ᱥᱟᱹᱨᱤᱜᱮ ᱜᱚᱢᱠᱮ, ᱵᱚᱸᱜᱟ ᱵᱩᱨᱩ ᱞᱟᱹᱠᱛᱤᱜ ᱢᱮᱱᱟᱜ ᱛᱟᱵᱚ ᱜᱮᱭᱟ ᱟᱵᱚᱣᱟᱜ ᱫᱚ
ᱦᱮᱸ ᱮᱠᱫᱚᱢ ᱞᱟᱹᱠᱛᱤ ᱠᱟᱱ ᱜᱮᱭᱟ
ᱮᱠᱫᱚᱢ ᱛᱟᱨᱯᱚᱨ ᱟᱵᱚ ᱡᱩᱫᱤ ᱵᱚᱸᱜᱟ ᱵᱩᱨᱩ ᱵᱟᱵᱚᱱ ᱫᱮᱵᱟ ᱥᱮᱵᱟ ᱠᱚᱣᱟ ᱛᱟᱦᱚᱞᱮ ᱠᱷᱟᱱ ᱵᱚᱸᱜᱟ ᱵᱚᱸᱜᱟ ᱵᱩᱨᱩ ᱠᱚᱦᱚᱸ ᱠᱚ ᱵᱮᱡᱟᱨᱚᱜ ᱛᱟᱵᱚᱱᱟ ᱟᱹᱲᱤᱥᱚᱜ ᱛᱟᱵᱚᱱᱟ ᱠᱚ ᱵᱟᱝ ᱮᱠᱫᱚᱢ ᱜᱚᱢᱠᱮ ᱚᱱᱟ ᱞᱟᱹᱭ ᱜᱟᱱᱚᱜ-ᱟ ᱥᱟᱹᱨᱤ ᱜᱮ ᱱᱚᱜ-ᱚ ᱱᱚᱝᱠᱟᱱ ᱟᱵᱚ ᱵᱚᱸᱜᱟ ᱵᱩᱨᱩ ᱫᱚ ᱟᱹᱰᱤᱜ ᱜᱮ ᱞᱟᱹᱠᱛᱤ ᱢᱮᱱᱟᱜ ᱛᱟᱵᱚ ᱟᱵᱚᱣᱟᱜ ᱥᱟᱶᱛᱟ ᱥᱚᱢᱟᱡᱽ ᱨᱮ
ᱦᱮᱸ ᱮᱠᱫᱚᱢ ᱟᱹᱰᱤ ᱜᱮ ᱞᱟᱹᱠᱛᱤ ᱠᱟᱱᱟ ᱫᱚᱨᱠᱟᱨ ᱠᱟᱱ ᱜᱮᱭᱟ ᱵᱚᱸᱜᱟ ᱵᱩᱨᱩ ᱚᱱᱟᱜ
ᱛᱟᱦᱚᱞᱮ ᱜᱚᱝᱠᱮ ᱛᱟᱦᱚᱞᱮ ᱜᱚᱢᱠᱮ ᱟᱯᱮ ᱥᱮᱫ ᱫᱚ? ᱵᱤᱨ ᱠᱚᱫᱚ ᱢᱮᱱᱟᱜ ᱟᱥᱮ ᱵᱟᱝ?
ᱜᱚᱢᱠᱮ ᱞᱟᱹᱭ ᱞᱮᱠᱷᱟᱱ ᱟᱞᱮ ᱥᱮᱫ ᱫᱚ ᱵᱤᱨ ᱫᱚ ᱚᱱᱠᱟ ᱫᱚ ᱵᱟᱹᱱᱩᱜ-ᱟ᱾ ᱟᱨᱻ ᱟᱞᱮ ᱥᱮᱫ ᱫᱚ ᱤᱱᱟᱹᱜ ᱵᱤᱨ ᱵᱟᱹᱱᱩᱜ ᱨᱮᱦᱚᱸ ᱯᱷᱟᱠᱟ ᱜᱮ ᱚᱱᱠᱟ ᱫᱚ ᱵᱤᱨ ᱫᱚ ᱮᱠᱫᱚᱢ ᱜᱮ ᱵᱟᱹᱱᱩᱜ ᱟᱞᱮᱥᱮᱫ ᱫᱚ ᱜᱚᱝᱠᱮ ᱞᱟᱹᱭ ᱞᱮᱠᱟᱱ ᱟᱨ ᱱᱚᱣᱟ ᱞᱟᱹᱭ ᱞᱮᱠᱷᱟᱱ ᱠᱷᱟᱱ ᱫᱚ ᱥᱟᱨᱡᱚᱢ ᱫᱟᱨᱮ ᱠᱚ ᱚᱱᱟ ᱠᱚᱫᱚ ᱟᱹᱰᱤ ᱠᱚᱢ ᱜᱮ ᱢᱮᱱᱟᱜ-ᱟ ᱟᱞᱮ ᱥᱮᱫ ᱜᱚᱝᱠᱮ ᱢᱟᱱᱮ ᱢᱮᱱᱟᱜ-ᱟ ᱢᱤᱫ ᱵᱟᱨ ᱜᱟᱱ
ᱦᱳᱭ ᱜᱚᱝᱠᱮ ᱟᱹᱰᱤ ᱦᱮᱸ ᱜᱚᱝᱠᱮ ᱟᱞᱮ ᱥᱮᱫ ᱦᱚᱸ ᱱᱚᱝᱠᱟ ᱵᱤᱨ ᱠᱚᱫᱚ ᱫᱚᱢᱮ ᱜᱮ ᱢᱮᱱᱟᱜ-ᱟ ᱟᱞᱮ ᱥᱮᱫ ᱫᱚ ᱟᱨ ᱤᱭᱟᱹ ᱦᱟᱹᱛᱤ ᱠᱚᱦᱚᱸ ᱫᱚ ᱵᱟᱠᱚ ᱫᱚᱢ ᱟᱞᱮᱭᱟ ᱟᱞᱮ ᱫᱚ ᱚᱱᱛᱮ
ᱚ ᱟᱪᱪᱷᱟ ᱟᱪᱪᱷᱟ ᱟᱪᱪᱷᱟ ᱟᱯᱮᱥᱮᱫ ᱫᱚ ᱛᱟᱦᱚᱞᱮ ᱟᱹᱰᱤ ᱵᱤᱨ ᱠᱚ ᱢᱮᱱᱟᱜ-ᱟ ᱵᱟ ᱵᱤᱨ ᱜᱟᱡᱟᱲ ᱠᱚ
ᱫᱚᱢᱮ ᱵᱤᱨ ᱢᱮᱱᱟᱜ-ᱟ
ᱛᱚ ᱱᱟᱯᱟᱭ ᱠᱟᱛᱷᱟ ᱠᱟᱱ ᱜᱮᱭᱟ ᱚᱱᱛᱮ ᱢᱟ ᱛᱟᱦᱚᱞᱮ ᱜᱚᱝᱠᱮ ᱦᱟᱹᱛᱤ ᱠᱚ ᱟᱹᱰᱤ ᱡᱳᱨ ᱠᱚ ᱦᱩᱭᱩᱜ ᱜᱮᱭᱟ᱾
ᱦᱳᱭ ᱜᱚᱝᱠᱮ ᱫᱚᱢᱮ ᱩᱰᱩᱠ ᱜᱚᱢᱠᱮ ᱫᱚᱮ ᱠᱚ ᱦᱤᱨᱤᱭ ᱟᱞᱮ ᱟᱞᱮᱫᱚ᱾
ᱟᱪᱪᱷᱟ ᱟᱪᱪᱷᱟ ᱚᱱᱟ